ᱫᱳᱠ
ᱦᱮᱸ ᱡᱚᱦᱟᱨ᱾
ᱦᱟᱸ ᱡᱚᱦᱟᱨ ᱜᱚᱝᱠᱮ᱾
ᱢᱟ ᱠᱷᱚᱵᱚᱨ ᱠᱚ ᱪᱮᱫ ᱞᱮᱠᱟ?
ᱦᱮᱸ ᱱᱚᱛᱮ ᱦᱚᱸ ᱱᱟᱯᱟᱭ ᱵᱟᱲᱟ ᱜᱮ, ᱟᱪᱪᱷᱟ ᱢᱮᱱ ᱛᱟᱦᱮᱸᱫ ᱢᱟᱱᱮ ᱟᱵᱮᱱ ᱫᱚ ᱪᱮᱫ ᱩᱲᱤᱥᱟ ᱨᱮᱱ ᱠᱟᱱᱟᱵᱮᱱ ᱥᱮ ᱡᱷᱟᱲᱠᱷᱚᱸᱰ ᱫᱤᱥᱚᱢ ᱨᱮᱱ?
ᱟᱹᱞᱤᱧ ᱫᱚ ᱦᱟᱜ ᱞᱤᱧ ᱡᱷᱟᱲᱠᱷᱚᱸᱰ ᱨᱮᱱ ᱠᱟᱱᱟ ᱨᱟᱢᱜᱚᱲ ᱰᱤᱥᱴᱤᱠ ᱟᱨ ᱩᱲᱤᱥᱥᱟ ᱨᱮᱞᱤᱧ ᱛᱟᱦᱮᱱ ᱠᱟᱱᱟ᱾
ᱚ ᱦᱚᱸ ᱟᱪᱪᱷᱟ ᱟᱪᱪᱷᱟ ᱚᱱᱠᱟ ᱫᱚ ᱦᱟᱸᱜ ᱛᱚ ᱟᱨ ᱪᱮᱫ ᱵᱮᱱ ᱪᱤᱠᱟᱹᱭᱟ ᱩᱲᱤᱥᱥᱟ ᱨᱮᱦᱚᱸ?
ᱵᱟᱥ ᱱᱚᱲᱮ ᱠᱟᱹᱢᱤ ᱠᱚ ᱦᱩᱭᱩᱜ ᱠᱟᱱᱟ᱾
ᱟᱪ-ᱪᱷᱟ ᱟᱪ-ᱪᱷᱟ᱾ ᱟᱨ ᱪᱮᱫ ᱠᱚᱵᱮᱱ ᱠᱟᱹᱢᱤ ᱵᱟᱲᱟᱭᱟ?
ᱢᱚᱥ ᱚᱱᱟ ᱢᱮᱱᱴᱮᱱᱥ ᱠᱚᱜᱤ᱾
ᱚ ᱟᱪᱪᱷᱟ ᱪᱷᱟ᱾ ᱟᱨ ᱪᱮᱫ ᱞᱮᱠᱟ ᱟᱯᱮ ᱥᱮᱫ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ ᱜᱮ?
ᱫᱟᱜ ᱡᱟᱹᱲᱤ, ᱦᱚᱸ ᱦᱩᱭᱩᱜ ᱠᱟᱱ ᱜᱮᱭᱟ᱾
ᱟᱪᱷᱟ᱾
ᱦᱮᱸᱻ
ᱦᱟᱻ ᱛᱟᱣ ᱟᱨᱚ ᱞᱟᱹᱭ ᱢᱮ᱾ ᱪᱮᱫ ᱠᱚ ᱢᱟᱱᱮ ᱟᱯᱮᱥᱮᱫ ᱡᱟᱦᱟᱸ ᱛᱟᱦᱮᱱ ᱠᱟᱱᱟᱢ ᱚᱸᱰᱮ ᱨᱮᱭᱟᱜ ᱪᱮᱫ ᱞᱮᱠᱟ ᱵᱚᱞᱮ ᱢᱮᱱᱟᱜ-ᱟᱱᱟ ᱚᱱᱛᱮ ᱨᱮᱭᱟᱜ ᱨᱤᱛᱤ ᱨᱮᱣᱟᱡᱽ ᱠᱚ ᱢᱟᱱᱮ ᱯᱟᱨᱟᱽ, ᱛᱣᱦᱟᱨ, ᱥᱮ ᱟᱨ ᱮᱢᱟᱱ ᱛᱮᱢᱟᱱ ᱚᱱᱛᱮ ᱨᱮᱭᱟᱜ ᱠᱷᱚᱵᱚᱨ ᱠᱚ ᱱᱟᱥᱮᱱᱟᱜ ᱮᱢ ᱞᱟᱹᱭ ᱱᱚᱜᱟ
ᱯᱚᱨᱚᱵᱽ ᱛᱮᱣᱟᱨ ᱠᱚ ᱴᱷᱤᱠ ᱜᱮ ᱢᱮᱱᱟᱜ-ᱟ ᱱᱟᱦᱟᱜ ᱟᱨ ᱪᱮᱫ ᱤᱧ ᱞᱟᱹᱭᱟ
ᱟᱪᱪᱷᱟ ᱢᱮᱱ ᱛᱟᱦᱮᱸ ᱠᱟᱱᱟᱞᱤᱧ ᱟᱵᱮᱱ ᱫᱚ ᱪᱮᱫ ᱞᱮᱠᱟ ᱥᱟᱦᱟᱨ ᱨᱮᱵᱮᱱ ᱛᱟᱦᱮᱱ ᱠᱟᱱᱟ ᱥᱮ ᱚᱱᱠᱟ ᱫᱮᱦᱟ ᱛᱚᱱᱚᱜ ᱨᱮᱵᱮᱱ ᱛᱟᱦᱮᱱᱚᱜ ᱠᱟᱱᱟ?
ᱚᱱᱮ ᱰᱷᱮᱨ ᱥᱟᱦᱟᱨ ᱵᱟ ᱰᱷᱮᱨ ᱫᱟᱦᱟᱛ ᱦᱚᱸ ᱵᱟ
ᱟᱪᱼᱪᱷᱟ ᱛᱚ ᱟᱪᱼᱪᱷᱟ ᱟᱪᱼᱪᱷᱟ ᱛᱚ ᱪᱮᱫ ᱨᱮᱭᱟᱜ? ᱪᱮᱫ ᱨᱮᱭᱟᱜ ᱢᱮᱱᱴᱮᱱᱮᱱᱮᱥ ᱨᱮᱵᱮᱱ ᱥᱮᱱ ᱠᱟᱱᱟ ᱩᱲᱤᱥᱥᱟ ᱫᱚ?
ᱟ ᱡᱥᱮᱫ ᱠᱚ ᱱᱚᱣᱟ ᱢᱮᱱᱟᱜ ᱟᱥᱮ
ᱪᱮᱫ?
ᱚ ᱴᱟᱣᱭᱟᱨ ᱢᱮᱱᱟᱜ ᱟᱥᱮ ᱴᱟᱣᱭᱟᱨ
ᱦᱮᱸ ᱟᱪᱪᱷᱟ ᱟᱪᱪᱷᱟ ᱴᱟᱣᱭᱟᱨ ᱦᱮᱸ
ᱦᱮᱸ ᱟᱫᱚ ᱮᱨᱮᱠᱥᱚᱱ ᱳᱭᱟᱨᱤᱝ ᱠᱚ ᱥᱟᱱᱟᱢ ᱦᱩᱭ ᱟᱠᱟᱱ ᱜᱮᱭᱟ ᱠᱷᱟᱹᱞᱤ ᱚᱱᱟ ᱢᱮᱱᱴᱮᱱᱮᱥ ᱠᱚᱜᱮ ᱦᱩᱭᱩᱜᱚᱜ ᱠᱟᱱᱟ
ᱚ ᱪᱟᱹᱞᱩ ᱞᱮᱱ ᱠᱟᱱᱟ
ᱦᱟᱸ ᱪᱟᱞᱩ ᱞᱮᱱ ᱜᱮ
ᱚ ᱚᱠᱟᱴᱟᱜ ᱠᱟᱱᱟ?
ᱥᱮᱵᱷᱮᱱ ᱥᱤᱠᱥᱴᱤ ᱯᱷᱟᱭᱤᱵ
ᱥᱮᱵᱷᱮᱱ ᱥᱤᱠᱥᱴᱤ ᱯᱷᱟᱭᱤᱵ ᱵᱷᱟᱝ ᱟ ᱚᱸᱰᱮ ᱩᱲᱤᱥᱥᱟ ᱨᱮᱫᱚ ᱛᱤᱱᱟᱹᱜ ᱵᱚᱪᱷᱚᱨ ᱠᱷᱚᱱ ᱮᱢ ᱠᱟᱹᱢᱤ ᱠᱟᱱᱟ ᱥᱮ ᱛᱤᱱᱟᱹᱜ ᱫᱤᱱ ᱠᱷᱚᱱᱟᱜ?
ᱦᱳᱭ ᱫᱟᱜ ᱯᱟᱸᱪ ᱢᱟᱹᱦᱟᱹᱱᱟᱹ ᱜᱟᱱ ᱤᱧ ᱠᱩᱲᱟᱹᱣ ᱟᱠᱟᱱᱟ
ᱟᱪᱪᱷᱟ ᱟᱴ ᱢᱟᱹᱦᱱᱟᱹ ᱜᱟᱱ
ᱦᱟᱸ
ᱟᱪᱪᱷᱟ ᱟᱪᱪᱷᱟ ᱛᱚ ᱪᱮᱫ ᱞᱮᱠᱟ ᱠᱟᱹᱢᱤ ᱫᱷᱟᱹᱢᱤ ᱠᱚ ᱪᱟᱞᱟᱜ ᱠᱟᱱᱟ ᱢᱟᱱᱮ ᱢᱚᱡᱽ ᱜᱮ ᱥᱮ ᱚᱱᱠᱟ ᱩᱥᱟᱹᱜ ᱟᱥᱠᱮᱛ ᱧᱚᱜ ᱞᱮᱠᱟ? ᱪᱮᱫ ᱞᱮᱠᱟ?
ᱵᱟᱝ ᱜᱮ ᱩᱥᱟ. ᱟᱥᱠᱮᱛ ᱫᱚ ᱵᱟᱹᱱᱩᱜᱼᱟ ᱱᱟᱦᱟᱸᱜ ᱢᱚᱸᱡᱽ ᱜᱮ ᱵᱩᱡᱷᱟᱹᱜ ᱠᱟᱱᱟ
ᱟᱪᱪᱷᱟ ᱟᱨ ᱚᱸᱰᱮ ᱨᱮᱱ ᱥᱟᱦᱮᱵᱽ ᱠᱚ ᱪᱮᱫ ᱞᱮᱠᱟ ᱢᱮᱱᱟᱜ ᱠᱟᱫ ᱠᱚᱣᱟ ᱢᱚᱡᱽ ᱜᱮᱭᱟᱠᱚ ᱥᱮ ᱚᱱᱠᱟ ᱮ ᱮᱫᱽᱨᱮ ᱱᱚᱜ ᱛᱮ ᱥᱮ ᱨᱟᱹᱜᱤ ᱱᱚᱜ ᱛᱮ ᱚᱱᱠᱟ ᱠᱚ ᱨᱚᱲᱟ
ᱵᱟᱝ ᱜᱮ ᱚᱱᱠᱟ ᱫᱚ ᱵᱟᱹᱱᱩᱜ ᱠᱚᱣᱟ ᱦᱟᱸᱜ ᱢᱚᱡᱽ ᱜᱮᱭᱟᱹᱠᱚ
ᱟᱪᱪᱷᱟ ᱟᱪᱪᱷᱟ ᱢᱟᱥᱮ ᱤᱧ ᱢᱟ ᱟᱢᱜᱤᱧ ᱠᱩᱞᱤᱭᱮᱫ ᱢᱮᱭᱟ ᱤᱱᱴᱟᱨᱵᱷᱤᱭᱩ ᱤᱧ ᱦᱟᱛᱟᱣᱮᱫ ᱛᱟᱢ ᱞᱮᱠᱟ
ᱦᱟ ᱦᱟ ᱦᱟ ᱚ ᱟᱵᱮᱱ ᱫᱚ ᱚᱠᱟ ᱠᱷᱚᱱᱟᱜ ᱵᱮᱱ ᱨᱚᱲᱮᱫ ᱠᱟᱱᱟ?
ᱮ ᱟᱫᱚ ᱚᱱᱠᱟ ᱵᱮᱱ ᱠᱩᱞᱤᱧᱟᱹ ᱮᱱᱠᱷᱟᱡ ᱫᱚ ᱠᱩᱥᱤ ᱟᱨ ᱨᱟᱹᱥᱠᱟᱹ ᱞᱤᱧ ᱟᱴᱠᱟᱨᱟ ᱟᱹᱞᱤᱧ ᱫᱚ ᱱᱟᱜ ᱱᱚᱸᱰᱮ ᱡᱷᱟᱨ ᱠᱷᱟᱱ ᱠᱷᱚᱱᱟᱜ ᱜᱮ ᱢᱮᱱᱟᱜ ᱟᱠᱟᱫ ᱞᱤᱧᱟᱹ ᱟᱨ ᱱᱚᱰᱮ ᱵᱳᱠᱟᱨᱳ ᱠᱷᱚᱱᱟᱜ ᱟᱨ ᱧᱩᱛᱩᱢ ᱛᱮᱞᱤᱧ ᱫᱚ ᱦᱟᱸᱜ ᱥᱟᱹᱜᱟᱹᱭ ᱥᱚᱨᱮᱱ ᱢᱟᱨᱟᱱᱰᱤ
ᱚ
ᱟᱸᱡᱚᱢ ᱥᱮ ᱵᱟᱝ ᱥᱟᱹᱜᱟᱹᱭ ᱥᱚᱸᱜᱮ ᱢᱟᱨᱟᱱᱰᱤ ᱧᱩᱛᱩᱢ ᱠᱟᱱ ᱛᱟᱹᱟᱞᱤᱧᱟ ᱚᱨ ᱟ ᱥᱟᱹᱨᱤ ᱟᱵᱮᱱᱟᱜ ᱧᱩᱛᱩᱢ ᱢᱟ ᱵᱟᱝᱵᱮᱱ ᱞᱟᱹᱭ ᱞᱮᱫ ᱛᱟᱦᱮᱸ ᱠᱟᱱᱟ
ᱟᱹᱞᱤᱧᱟᱜ ᱧᱩᱛᱩᱢ ᱫᱚ ᱥᱩᱱᱤᱞ ᱦᱮᱢᱵᱨᱚᱢ ᱠᱟᱱᱟ
ᱚᱦᱚ ᱟᱪᱪᱷᱟ ᱥᱩᱱᱤᱞ ᱦᱮᱢᱵᱨᱚᱢ ᱟᱹᱰᱤ ᱢᱚᱡᱽ ᱛᱚ ᱟᱪᱪᱷᱟ ᱟᱨᱚ ᱢᱤᱫᱴᱮᱡ ᱟᱯᱮ ᱥᱮᱫ ᱫᱚ ᱪᱮᱫ ᱞᱮᱠᱟ ᱤᱭᱟᱹ ᱥᱟᱱᱛᱟᱲ ᱦᱩᱭ ᱠᱟᱛᱮ ᱨᱮᱦᱚᱸ ᱟᱯᱮ ᱥᱮᱫ ᱫᱚ ᱾ ᱦᱤᱱᱫᱩ ᱠᱚᱣᱟᱜ ᱥᱮ ᱪᱷᱟᱹᱛᱤᱠ ᱠᱚᱣᱟᱜ ᱯᱟᱹᱨᱥᱤ ᱛᱮᱥᱮ ᱦᱤᱱᱫᱤ ᱤᱝᱞᱤᱥ ᱛᱮᱯᱮᱜᱮ ᱧᱩᱛᱩᱢᱚᱜᱼᱟ ᱥᱮ ᱪᱮᱫ ᱞᱮᱠᱟ?
ᱦᱳᱭ ᱦᱳᱭ ᱤᱱᱠᱟᱹ ᱦᱩᱭᱩᱜ ᱠᱟᱱ ᱜᱮᱭᱟ ᱤᱱᱠᱟᱹ ᱦᱚᱸ ᱟᱱᱤᱠᱤᱛ
ᱮ ᱦᱮᱸ
ᱥᱟᱱᱛᱟᱲ ᱫᱚ ᱰᱷᱮᱨ ᱧᱩᱛᱩᱢ ᱟᱹᱱᱤᱡ ᱫᱚ ᱵᱟᱹᱱᱩᱜ ᱠᱚᱣᱟ ᱦᱟᱸᱜ
ᱟᱪᱪᱷᱟ ᱦᱮᱸ ᱟᱫᱚ ᱟᱞᱮ ᱥᱮᱫ ᱫᱚ ᱱᱚᱜ ᱚᱱᱠᱟ ᱯᱩᱨᱟᱹ ᱾ ᱥᱟᱱᱛᱟᱲ ᱧᱩᱛᱩᱢ ᱤᱱᱤᱡ ᱜᱮ ᱢᱮᱱᱟᱜ ᱟᱱᱟᱝ ᱡᱮᱞᱮᱠᱟ ᱾ ᱨᱤᱞᱟᱹ ᱢᱟᱨᱟ ᱨᱤᱞᱟᱹ ᱢᱟᱞᱟ ᱦᱩᱭᱱᱟ ᱾ ᱟ. ᱭᱩᱨ ᱴᱩᱰᱩ ᱦᱩᱭᱮᱱᱟ ᱤᱱᱟᱹ ᱯᱚᱨᱮ ᱥᱮᱨᱢᱟ ᱴᱩᱰᱩ ᱦᱩᱭᱮᱱᱟ ᱨᱤᱢᱤᱞ ᱦᱩᱭᱱᱟ ᱥᱤᱥᱤ ᱥᱤᱥᱤᱨ ᱦᱩᱭᱱᱟ ᱾ ᱤᱱᱟᱹ ᱯᱚᱨᱮ ᱡᱷᱤᱞᱤᱠ ᱦᱩᱭᱱᱟ ᱯᱤᱭᱳ ᱦᱩᱭᱱᱟ ᱠᱩᱦᱩ ᱦᱩᱭᱱᱟ ᱾ ᱛᱚ ᱱᱚᱝᱠᱟ ᱟᱹᱰᱤ ᱜᱟᱱ ᱧᱩᱛᱩᱢ ᱟᱞᱮ ᱥᱮᱫ ᱫᱚ ᱢᱮᱱᱟᱜ ᱟᱠᱟᱟᱱᱟ ᱾ ᱟᱨ ᱧᱩᱛᱩᱢ ᱦᱚᱸ ᱚᱱᱠᱟ ᱠᱚᱲᱟ ᱠᱟᱱᱟᱭ ᱮᱱᱠᱷᱟᱱ ᱫᱚ ᱾ ᱠᱚᱲᱟ ᱞᱮᱠᱟ ᱠᱩᱲᱤ ᱠᱟᱱᱟᱭ ᱫᱚ ᱠᱩᱲᱤ ᱞᱮᱠᱟ ᱾ ᱚᱱᱠᱟ ᱧᱩᱛᱩᱢ ᱞᱮ ᱫᱚᱦᱚ ᱟᱠᱟᱜ ᱛᱟᱠᱚᱣᱟ ᱟᱫᱚ ᱾ ᱟᱫᱚ ᱤᱧ ᱫᱚ ᱱᱤᱭᱟᱹᱜᱤᱧ ᱢᱮᱱᱟ ᱡᱮ ᱟᱯᱮ ᱠᱚᱦᱚᱸ ᱚᱱᱠᱟᱜᱮ ᱧᱩᱛᱩᱢᱚᱜ ᱛᱟᱵᱚᱱ ᱯᱮ ᱪᱮᱫᱟᱜ ᱥᱮ ᱾ ᱧᱩᱛᱩᱢ ᱦᱟᱞᱟᱝ ᱨᱟᱠᱟᱵᱚᱜ ᱛᱮ ᱛᱟᱦᱮᱱᱚᱜᱼᱟ ᱾ ᱮᱱᱠᱷᱟᱡ ᱫᱚ ᱟᱫᱚ ᱟᱵᱚᱣᱟᱜ ᱯᱟᱹᱨᱥᱤ ᱦᱚᱸ ᱾ ᱵᱟᱧᱪᱟᱣ ᱛᱟᱦᱮᱱᱚᱜᱼᱟ ᱟᱨ ᱡᱩᱫᱤ ᱡᱚᱛᱚ ᱦᱚᱲ ᱮᱴᱟᱜ ᱠᱚᱣᱟᱜ ᱧᱮᱞ ᱠᱟᱛᱮᱫ ᱜᱮ ᱡᱩᱫᱤ ᱵᱚᱱ ᱾ ᱧᱩᱛᱩᱢᱚᱜᱼᱟ ᱮᱱᱠᱷᱟ ᱫᱚ ᱟᱵᱚᱣᱟᱜ ᱯᱟᱹᱨᱥᱤ ᱜᱮ ᱟᱫ ᱪᱟᱵᱟᱜᱼᱟ᱾ ᱱᱚᱣᱟ ᱫᱚ ᱤᱧᱟᱹᱜ ᱩᱭᱦᱟᱹᱨ ᱞᱮᱠᱟ ᱠᱟᱛᱮᱜ ᱥᱮ ᱟᱹᱞᱤᱧᱟᱜ ᱩᱭᱦᱟᱹᱨ ᱞᱮᱠᱟ ᱠᱟᱛᱮᱜ। ᱛᱚ
ᱦᱟ ᱦᱟ
ᱛᱚ ᱢᱟᱥᱮ ᱟᱹᱵᱤᱱ ᱫᱚ ᱵᱟᱯᱞᱟ ᱜᱮᱭᱟᱵᱤᱱ ᱥᱮ ᱵᱟᱝᱜᱮ?
ᱟᱻ ᱵᱟᱯᱞᱟ ᱜᱮᱭᱟᱞᱤᱧ ᱦᱟᱸᱜ।
ᱚ ᱟᱪᱪᱷᱟ ᱪᱟ. ᱞᱚ ᱴᱷᱤᱠ ᱜᱮᱭᱟ ᱟᱫᱚ ᱟᱹᱞᱤᱧ ᱦᱚᱞᱤᱧ ᱵᱟᱯᱞ ᱜᱮᱭᱟ ᱟᱨ
ᱟᱞ ᱟᱞᱮ ᱦᱟᱸᱜ ᱢᱮᱱᱟᱜ ᱟᱠᱟᱜ ᱞᱮᱭᱟ ᱥᱟᱸᱜᱮ ᱯᱷᱮᱢᱞᱤ ᱟᱫᱚ ᱟᱹᱞᱤᱧᱤᱡ ᱫᱚ ᱵᱟᱹᱵᱩ ᱢᱮᱱᱟᱭᱱᱟ ᱟᱨ ᱟᱨ ᱧᱩᱛᱩᱢ ᱫᱚ ᱫᱚ ᱦᱟᱸᱜ ᱢᱟᱨᱥᱟᱞ ᱢᱟᱨᱟᱱᱰᱤ। ᱟᱡᱟᱢ ᱠᱮᱜ-ᱟ ᱵᱮᱱ ᱥᱮ ᱵᱟᱝᱜ ᱜᱮ ᱾
ᱦᱚᱸ ᱟᱸᱡᱚᱢ ᱠᱟᱜᱼᱟ ᱞᱤᱧ ᱾
ᱟᱪᱪᱷᱟ ᱱᱚᱣᱟ ᱫᱚ ᱵᱷᱟᱹᱜᱤᱭᱟᱜ ᱯᱟᱨᱥᱚᱱᱟᱞ ᱤᱭᱟᱹ ᱢᱟᱱᱮ ᱾ ᱜᱟᱞᱢᱟᱨᱟᱣ ᱥᱮᱫ ᱫᱚ ᱦᱟᱸᱜ ᱢᱮᱱ ᱛᱟᱦᱮᱸᱜ ᱠᱟᱱᱟᱞᱤᱧ ᱡᱮ ᱢᱮᱱ ᱛᱟᱦᱮᱸ ᱠᱟᱱᱟᱞᱤᱧ ᱡᱮ ᱾ ᱤᱭᱟᱹ ᱟᱹᱵᱤᱱ ᱡᱟᱦᱟᱸ ᱨᱮᱵᱮᱱ ᱠᱟᱹᱢᱤ ᱠᱟᱱᱟ ᱟᱫᱚ ᱟᱹᱞᱤᱧ ᱦᱚᱸ ᱵᱮᱨᱚᱡᱽᱜᱟᱨ ᱧᱚᱜ ᱜᱮᱭᱟᱞᱤᱧ ᱦᱮᱸ। ᱡᱮᱞᱮᱠᱟ ᱦᱟᱸᱜ ᱫᱩᱦᱟᱡᱟᱨ ᱪᱚᱵᱤᱥ ᱠᱷᱚᱱᱟᱜ ᱾ ᱫᱩᱦᱟᱡᱟᱨ ᱤᱭᱟ. ᱱᱚᱣᱟ ᱪᱷᱟᱵᱤᱥ ᱦᱟ. ᱵᱤᱜ ᱫᱩᱦᱟᱡᱟᱨ ᱥᱚᱨᱤ ᱫᱩᱦᱟᱡᱟᱨ ᱪᱳᱣᱫᱳ ᱠᱷᱚᱱᱟᱜ ᱫᱩᱦᱟᱡᱟᱨ ᱪᱷᱟᱵᱤᱥ ᱦᱟᱹᱵᱤᱡ ᱾ ᱱᱩᱭ ᱠᱮᱱᱫᱨᱚ ᱥᱟᱨᱠᱟᱨᱮ ᱫᱩᱲᱩᱵ ᱟᱠᱟᱱᱟ ᱱᱟᱨᱮᱱᱫᱨᱚ ᱢᱳᱫᱤ ᱟᱫᱚ ᱱᱩᱭ ᱦᱟᱸᱜ ᱡᱚᱛᱚ ᱥᱤᱪᱪᱷᱟ ᱵᱮᱵᱚᱥᱛᱷᱟᱭ ᱰᱟᱢᱟᱰᱩᱞ ᱪᱟᱵᱟᱣ ᱟᱠᱟᱫᱟ ᱥᱤᱪᱪᱷᱟ ᱵᱮᱵᱚᱥᱛᱷᱟᱭ ᱰᱟᱢᱟ ᱰᱩᱞ ᱪᱚᱵᱟᱣ ᱠᱚᱜ ᱪᱟᱹᱞ ᱦᱮᱸ ᱦᱮᱸ ᱦᱮᱸ ᱛᱚ ᱚᱱᱟ ᱪᱟᱞᱛᱤ ᱛᱮ ᱟᱞ ᱥᱮᱫ ᱫᱚ ᱚᱞ ᱯᱟᱲᱦᱟᱣ ᱫᱚ ᱯᱩᱨᱟᱹ ᱪᱵᱟ ᱦᱟᱠᱟᱱᱟ। ᱮᱠᱫᱚᱢ ᱯᱩᱨᱟᱹ ᱪᱟᱵᱟ ᱦᱟᱠᱟᱱᱟ ᱯᱩᱨᱟᱹ ᱜᱳᱞᱢᱚᱴᱚᱞ ᱪᱟᱵᱟ ᱦᱟᱠᱟᱱᱟ। ᱡᱟᱦᱟᱸᱭ ᱡᱟᱦᱟᱸᱭ ᱠᱚᱣᱟᱜ ᱯᱩᱭᱥᱟᱹ ᱠᱟᱹᱣᱰᱤ ᱠᱚ ᱢᱮᱱᱟᱜ ᱟᱱᱟ ᱩᱱᱠᱩ ᱾ ᱚᱱᱠᱟ ᱦᱮᱵᱤ ᱦᱮᱵᱤ ᱤᱥᱠᱩᱞ ᱨᱮ ᱯᱨᱟᱭᱵᱷᱮᱴ ᱤᱥᱠᱩᱞ ᱨᱮᱠᱚ ᱚᱞ ᱯᱟᱲᱦᱟᱜ ᱠᱟᱱᱟ। ᱚᱨ ᱚᱞ ᱯᱟᱲᱦᱟᱜ ᱠᱟᱱᱟ ᱠᱚ ᱮᱱᱠᱷᱟ ᱫᱚ ᱟᱫᱚ ᱤᱭᱟᱹ ᱩᱱᱠᱩ ᱜᱮ ᱤᱭᱟᱹ ᱤᱭᱟᱹ ᱠᱚ ᱧᱟᱢᱮᱜ ᱠᱟᱱᱟ। ᱚᱝᱠᱟ ᱞᱟᱹᱴᱩ ᱞᱟᱹᱴᱩ ᱱᱚᱠᱨᱤ ᱪᱟᱹᱠᱨᱤ ᱡᱟᱭᱜᱟ ᱨᱮᱠᱚ ᱥᱮᱴᱮᱨ ᱫᱟᱲᱮᱭᱟᱜ ᱠᱟᱱᱟ ᱟᱨ ᱡᱟᱦᱟᱸᱭ ᱠᱚ ᱯᱚᱭᱥᱟ ᱠᱚ ᱢᱮᱱᱟᱜ ᱛᱟᱠᱚᱣᱟ ᱩᱱᱠᱩ ᱜᱮ। ᱟᱨ ᱡᱟᱦᱟᱸ ᱱᱩᱭ ᱠᱮᱱᱫᱨᱚ ᱥᱚᱨᱠᱟᱨ ᱩᱱᱤ ᱢᱳᱫᱤ ᱢᱮᱱᱟᱭᱟᱱᱟᱝ ᱩᱱ ᱠᱷᱚᱱᱟᱜ ᱢᱟ ᱡᱚᱛᱚᱣᱟᱜ ᱼᱼ ᱩᱛᱷᱟᱹᱞ ᱯᱩᱛᱷᱟᱹᱞ ᱟᱠᱟᱱᱟ ᱛᱚ ᱚᱱᱟᱛᱮ ᱟᱫᱚ ᱚᱞ ᱯᱟᱲᱦᱟᱣ ᱦᱚᱸ ᱱᱟᱥᱮᱱᱟᱜ ᱵᱮᱨᱮᱠ ᱦᱩᱭᱱᱟ᱾ ᱚᱨᱻ ᱵᱨᱮᱠᱤᱱ ᱪᱟᱞᱛᱤᱛᱮ ᱟᱫᱚ ᱱᱤᱛᱚᱜ ᱫᱚ ᱼᱼ ᱠᱟᱹᱢᱤ ᱠᱚ ᱯᱟᱱᱛᱮ ᱵᱟᱲᱟ ᱦᱩᱭᱩᱜᱚᱜ ᱠᱟᱱᱟ। ᱟᱫᱚ ᱡᱩᱫᱤ ᱚᱱᱛᱮ ᱟᱵᱮᱱ ᱥᱮᱫ ᱢᱮᱱᱟᱜ ᱟᱱᱟᱝ ᱼᱼ ᱥᱮ ᱟᱵᱤᱱᱟᱜ ᱱᱟᱡᱟᱨ ᱨᱮ ᱥᱮ ᱟᱵᱮᱱ ᱨᱮᱱ ᱡᱚᱴᱟᱣ ᱠᱚ ᱴᱷᱮᱡ ᱢᱮᱱᱟᱜ ᱟᱱᱟᱝ ᱮᱱᱠᱷᱟᱡ ᱫᱚ ᱼᱼ ᱠᱳᱥᱤᱥ ᱵᱮᱱ ᱡᱮ ᱼᱼ ᱟᱹᱞᱤᱧ ᱦᱚᱸ ᱚᱱᱛᱮ ᱜᱮ ᱤᱫᱤᱞᱤᱧ ᱵᱮᱱ, ᱡᱩᱫᱤ ᱚᱱᱠᱟ ᱜᱟᱛᱮ ᱼᱼ ᱞᱮᱠᱟ ᱵᱮᱱ ᱢᱚᱱᱮᱭᱮᱫ ᱞᱤᱧᱟᱹ ᱮᱱᱠᱟᱡ ᱫᱚ ᱾ ᱧᱟᱢ ᱫᱟᱲᱮᱭᱟᱞᱤᱧᱟᱵᱮᱱ ᱥᱮ ᱵᱟᱝ ᱜᱮ?
ᱮᱱᱨᱮᱦᱚᱸ ᱡᱟᱭᱜᱟ ᱠᱚᱫᱚ ᱠᱷᱟᱹᱞᱤ ᱫᱚ ᱠᱷᱟᱹᱞᱤ ᱜᱮᱭᱟ, ᱟᱫᱚ ᱢᱤᱫ ᱫᱚ ᱢᱟᱱᱮ ᱠᱤ ᱼᱼ ᱜᱟᱞᱢᱟᱨᱟᱣ ᱦᱩᱭᱩᱜᱼᱟ ᱥᱟᱦᱮᱵ ᱥᱟᱞᱟᱜ ᱥᱟᱨ ᱠᱚ ᱥᱟᱶᱛᱮ ᱾
ᱟᱪᱪᱷᱟ ᱟᱪᱪᱷᱟ ᱦᱩᱸ ᱦᱩᱸ ᱦᱩᱸ ᱾ ᱛᱚ ᱛᱤᱱᱨᱮ ᱢᱟᱥᱮᱢ ᱜᱟᱞᱢᱟᱨᱟᱜᱼᱟ?
ᱱᱮ ᱠᱤ ᱫᱚᱥ ᱜᱟᱨᱟ ᱵᱟᱡᱮ ᱛᱮ।
ᱟᱪᱪᱷᱟ ᱛᱮᱦᱮᱧᱚᱜ ᱜᱮᱢ ᱜᱟᱞᱢᱟᱨᱟᱣ ᱛᱟᱞᱟᱝᱼᱟ?
ᱦᱩᱸ ᱟᱨ ᱟ. ᱭᱩᱵ ᱛᱮ ᱠᱷᱳᱡ ᱠᱷᱚᱵᱚᱨᱤᱧ ᱞᱟᱹᱭ ᱟᱢᱟ ᱾
ᱟᱪᱪᱷᱟ ᱟᱪᱪᱷᱟ ᱪᱟᱞᱳ ᱴᱷᱤᱠ ᱜᱮᱭᱟ ᱚᱱᱠᱟᱱ ᱠᱟᱛᱷᱟ ᱠᱟᱱᱟ, ᱮᱱᱠᱷᱟᱡ ᱫᱚ ᱤᱧᱦᱚᱸ ᱛᱟᱺᱜᱤ ᱛᱟᱲᱟᱜ ᱨᱤᱧ ᱛᱟᱦᱮᱱ ᱛᱟᱞᱟᱝᱟ ᱾
ᱟᱪᱪᱷᱟ ᱢᱚᱱᱮ ᱨᱤᱧ ᱩᱭᱦᱟᱹᱨ ᱡᱚᱝ ᱠᱟᱱ ᱛᱟᱦᱮᱸ ᱠᱟᱱᱟᱼᱼ
ᱦᱚ
ᱡᱮᱻ ᱱᱚᱣᱟ ᱢᱟᱛᱚ ᱠᱟᱹᱢᱤ ᱨᱮᱭᱟᱜ ᱢᱟ ᱚᱱᱮ ᱚᱱᱠᱟᱢ ᱞᱟᱹᱭ ᱠᱮᱜᱼᱟ, ᱡᱩᱫᱤ ᱱᱚᱰᱮ ᱦᱚᱸ ᱵᱟᱭ ᱴᱷᱤᱠᱚᱜ ᱠᱟᱱᱟ ᱟᱢ ᱴᱷᱮᱡ ᱦᱚᱸᱼᱼ ᱥᱮ ᱟᱫᱚ ᱮᱴᱟᱜ ᱥᱮᱫᱼᱼ ᱦᱚᱸ ᱧᱮᱞᱟᱹᱧ ᱦᱟᱸᱜ ᱟᱢᱨᱮᱱ ᱡᱚᱴᱟᱣ ᱠᱚᱠᱚ ᱠᱟᱹᱢᱤ ᱠᱟᱱᱟ ᱮᱱᱠᱷᱟᱡ ᱫᱚ ᱚᱱᱠᱟᱼᱼ ᱟᱨ ᱱᱚᱣᱟ ᱢᱟᱸᱦᱜᱟᱭ ᱡᱟᱢᱟᱱᱟ ᱨᱮ ᱡᱟᱦᱟᱸ ᱨᱮᱫᱚ ᱯᱩᱭᱥᱟᱹ ᱠᱚ ᱡᱟᱹᱥᱛᱤ ᱱᱚᱜ ᱧᱟᱢᱚᱜᱼᱟ ᱼᱼ ᱚᱱᱟ ᱠᱚ ᱧᱮᱞ ᱠᱟᱛᱮᱜ ᱾ ᱟᱫᱚ ᱚᱞ ᱯᱟᱲᱦᱟᱣ ᱡᱩᱫᱤ ᱠᱚ ᱠᱩᱞᱤ ᱵᱮᱱᱟ ᱮᱱᱠᱷᱟᱡ ᱫᱚ ᱞᱟᱹᱭᱟᱭ ᱵᱮᱱ ᱵᱚᱞᱮ ᱜᱨᱮᱡᱩᱭᱮᱴ ᱯᱟᱨᱥᱮᱱ ᱠᱟᱱᱟᱭ ᱚᱱᱠᱟ ᱾
ᱟᱪᱪᱷᱟ ᱼᱼ
ᱟᱨ ᱢᱟᱥᱮ ᱟᱫᱚᱼᱼ ᱛᱤᱱᱟᱹᱜ ᱵᱟᱡᱮ ᱰᱤᱭᱩᱴᱤ ᱠᱚᱫᱚ ᱯᱮ ᱪᱟᱞᱟᱜ ᱛᱮ?
ᱦᱚᱸ ᱰᱤᱭᱩᱴᱤ ᱛᱚᱞᱮ ᱪᱟᱞᱟᱜᱼᱟ ᱱᱚ ᱵᱟᱡᱮ ᱾
ᱱᱚ ᱵᱟᱡᱮ ᱾
ᱦᱚᱸ ᱟᱫᱚ ᱪᱟᱞᱟᱜ ᱪᱟᱞᱟᱜ ᱛᱮ ᱦᱟᱸᱜ ᱜᱟᱨᱚ ᱜᱟᱱ ᱦᱟᱸᱜ ᱵᱟᱡᱮᱜᱼᱟ ᱾ ᱫᱩ ᱜᱷᱚᱱᱴᱟ ᱠᱟᱹᱢᱤ ᱦᱟᱸᱜ ᱦᱩᱭᱩᱜᱼᱟ, ᱩᱥᱠᱮ ᱵᱟᱫ ᱦᱟᱸᱜᱼᱼ ᱮᱠ ᱵᱟᱡᱟᱣ ᱞᱮᱱᱠᱷᱟᱱ ᱰᱮᱹᱲ ᱜᱷᱚᱱᱴᱟ ᱞᱮᱠᱟ ᱵᱮᱨᱮᱠ ᱦᱟᱸᱜ ᱛᱟᱦᱮᱱᱟ ᱾
ᱟᱪᱷᱟ ᱾
ᱛᱚ ᱯᱷᱤᱨ ᱦᱟᱸᱜᱼᱼ ᱰᱮᱹᱲ ᱜᱚᱱᱴᱟ ᱵᱟᱫ ᱯᱷᱤᱨ ᱠᱟᱹᱢᱤ ᱦᱩᱭᱩᱜᱼᱟ ᱫᱩ ᱜᱚᱱᱴᱟ ᱞᱮᱠᱟ, ᱯᱷᱤᱨ ᱦᱟᱸᱜ ᱪᱷᱩᱴᱤ ᱾ ᱤᱱᱠᱟᱹ ᱠᱟᱹᱢᱤ ᱨᱮᱫᱚ ᱩᱱᱟᱹᱜ ᱦᱟᱰ ᱫᱚ ᱵᱟᱹᱱᱩᱜ ᱟᱱᱟᱝ ᱜᱮ ᱵᱩᱡᱷᱟᱹᱣ ᱾
ᱟᱪᱪᱷᱟ ᱾
ᱦᱮᱸ ᱾
ᱟᱪᱪᱷᱟ ᱟᱪᱪᱷᱟ ᱚᱱᱟ ᱴᱷᱤᱠ ᱜᱮᱭᱟ, ᱟᱪᱪᱷᱟ ᱟᱯᱮᱻ ᱚᱠᱟ ᱤᱭᱟᱹᱢ ᱞᱟᱹᱭ ᱠᱮᱫᱟ ᱥᱟᱨᱮ? ᱚᱠᱟ ᱡᱷᱟᱲᱠᱷᱚᱸᱰ ᱫᱤᱥᱚᱢ ᱨᱮᱱ ᱚᱠᱟ ᱡᱮᱞᱟ ᱨᱮᱱ ᱠᱟᱱᱟᱢ?
ᱨᱟᱢᱜᱚᱲ ᱾
ᱟᱪᱪᱷᱟ ᱢᱟᱥᱮ ᱨᱟᱢᱜᱚᱲ ᱥᱮᱫ ᱫᱚᱼᱼ ᱟᱹᱰᱤ ᱜᱟᱱ ᱠᱩᱭᱞᱟᱹ ᱠᱚ ᱢᱮᱱᱟᱜ ᱟᱱᱟᱝ ᱚᱱᱠᱟ ᱥᱤᱥᱤᱮᱞᱻ ᱥᱮ ᱚᱱᱠᱟ ᱤᱭᱟᱹ ᱴᱟᱴᱟ ᱠᱚ ᱮᱢᱟᱣᱟᱠᱤᱱ ᱠᱟᱱᱟ ᱱᱚᱠᱨᱤ ᱠᱚ ᱮᱢᱟᱣᱟᱠᱚ ᱠᱟᱱᱟ ᱾ ᱛᱚ ᱮᱱᱠᱷᱟᱱ ᱫᱚ ᱟᱯᱮ ᱠᱚᱣᱟᱜ ᱫᱚ ᱢᱮᱱᱟᱜ ᱛᱟᱯᱮᱭᱟ ᱥᱮ ᱵᱟᱝ ᱜᱮ
ᱵᱟᱝ ᱜᱮ ᱟᱞᱮ ᱠᱚᱣᱟᱜ ᱫᱚ ᱵᱟᱹᱱᱩᱜ ᱜᱮᱭᱟ᱾
ᱟᱪᱪᱷᱟ
ᱨᱟᱢᱜᱚᱲ ᱠᱷᱚᱱᱟᱜ ᱟᱞᱮ ᱰᱷᱮᱨ ᱚᱸᱴ ᱨᱮᱱ ᱠᱟᱱᱟᱞᱮ ᱵᱩᱡᱷᱟᱹᱣ᱾
ᱟᱪᱪᱷᱟ
ᱡᱟᱹᱨᱥᱤ ᱛᱮ ᱨᱟᱢᱜᱚᱲ ᱟᱨ‌ ᱚᱱᱟ ᱦᱟᱡᱟᱨᱵᱟᱜ ᱢᱤᱞᱟᱹᱣ ᱠᱟᱱᱟ ᱛᱚ ᱚᱱᱟ ᱥᱴᱟᱣ ᱨᱮ
ᱟᱪᱪᱷᱟ ᱟᱪᱪᱷᱟ
ᱦᱩᱸ
ᱛᱚ ᱮᱱᱠᱷᱟᱡ ᱫᱚ ᱢᱟᱥᱮ ᱟᱯᱮ ᱫᱚ ᱚᱱᱛᱮ ᱵᱚᱸᱜᱟ ᱠᱚᱯᱮ ᱥᱮᱸᱫᱽᱨᱟ ᱠᱚᱜᱮᱭᱟ ᱥᱮ ᱵᱟᱝ ᱜᱮ?
ᱵᱚᱸᱜᱟᱛ ᱟᱞᱮᱥᱮᱫ ᱯᱩᱨᱟᱹ ᱠᱚ ᱥᱮᱸᱫᱽᱨᱟ ᱠᱚᱣᱟ ᱵᱚᱸᱜᱟᱛ ᱢᱟᱱᱮ ᱠᱤ ᱨᱩᱣᱟᱹ ᱦᱟᱹᱥᱩ ᱠᱚ ᱩᱱ ᱠᱚᱨᱮ ᱜᱮ ᱥᱮᱢ ᱞᱟᱹᱭᱮᱜ ᱠᱟᱱᱟ᱾
ᱦᱮᱸ ᱦᱮᱸ ᱦᱮᱸ ᱦᱮᱸ
ᱦᱮᱸ ᱟᱞᱮ ᱥᱮᱫ ᱫᱚ ᱯᱩᱨᱟᱹ ᱠᱚ ᱥᱮᱸᱫᱽᱨᱟ ᱠᱚᱣᱟ ᱦᱮ
ᱟᱫᱚ ᱠᱚ ᱧᱟᱢ ᱠᱚᱜᱮᱭᱟ
ᱚᱠᱚ ᱵᱟᱲᱟᱭ ᱱᱩᱠᱩ ᱡᱟ ᱠᱟᱢᱨᱩ ᱠᱚ ᱞᱟᱹᱭ ᱠᱚᱣᱟᱫ ᱚᱱᱟ ᱜᱮᱠᱚ ᱯᱟᱹᱛᱭᱟᱹᱣᱟᱜᱼᱟ᱾
ᱟᱪᱪᱷᱟ
ᱦᱮᱸ
ᱟᱫᱚ ᱤᱧ ᱱᱚᱣᱟ ᱤᱫᱤ ᱠᱟᱛᱮᱜ ᱱᱟᱥᱮᱱᱟᱜ ᱤᱧᱟᱹᱜ ᱚᱯᱤᱱᱤᱭᱚᱱ ᱠᱟᱛᱷᱟᱧ ᱞᱟᱹᱭ ᱛᱟᱞᱟᱝᱟ ᱦᱟᱜ
ᱟᱫᱚ ᱚᱱᱠᱟ ᱢᱚᱛᱚ ᱦᱟᱸᱜ ᱚᱠᱛᱚ ᱠᱚ ᱵᱟᱭ ᱥᱟᱨᱮᱜ ᱠᱟᱱᱟ᱾ ᱛᱚ ᱱᱚᱣᱟ ᱠᱚ ᱤᱫᱤ ᱠᱟᱛᱮᱫ ᱫᱚ ᱩᱱᱟᱹᱜ ᱜᱮᱞᱟᱝ ᱜᱟᱞᱢᱟᱨᱟᱣ ᱞᱮᱠᱟ ᱫᱚ ᱦᱟᱸᱜ ᱜᱟᱱᱚᱜᱼᱟ ᱪᱮᱫᱟᱜ ᱥᱮ ᱚ ᱤᱧ ᱴᱷᱮᱡ ᱦᱟᱸᱜ ᱚᱱᱠᱟ ᱮᱠ ᱫᱩ ᱢᱤᱱᱤᱴ ᱞᱮᱠᱟᱜᱮ ᱥᱟᱨᱮᱡ ᱟᱠᱟᱱᱟ ᱴᱷᱤᱠ ᱜᱮᱭᱟ᱾
ᱦᱟᱸ
ᱛᱚ ᱟᱨ ᱟᱢᱟᱜ ᱦᱚᱸ ᱤᱭᱟᱹ ᱴᱤᱣᱴᱤ ᱠᱚ ᱥᱚᱢᱚᱭ ᱦᱟᱸᱜ ᱛᱤᱭᱳᱜᱚᱜ ᱠᱟᱱ ᱛᱟᱢᱟ ᱱᱚ ᱵᱟᱡᱟᱜ ᱞᱟᱹᱜᱤᱫ᱾ ᱛᱚ ᱮᱱᱠᱷᱟᱡ ᱫᱚ ᱟᱹᱵᱩᱠ ᱥᱟᱯᱷᱟ ᱵᱟᱲᱟᱣ ᱠᱟᱱᱟᱢ ᱥᱮ ᱵᱟᱝ ᱜᱮ?
ᱵᱟᱝᱜᱮ ᱵᱟᱨᱟᱥ ᱦᱚ ᱵᱟᱝ ᱦᱩᱭ ᱠᱟᱱᱟ ᱰᱟᱹᱵᱨᱟᱹ ᱯᱷᱟᱨᱪᱟᱜ ᱦᱩᱭᱩᱜᱼᱟ ᱦᱟᱸᱜ
ᱛᱚᱵᱮ ᱰᱟᱹᱵᱽᱨᱟᱹᱜ ᱟᱢ ᱦᱟᱸᱜ ᱚᱱᱟ ᱩᱢᱩᱜ ᱟᱠᱚ ᱥᱮ ᱛᱩᱯᱱᱩᱜ ᱟᱠᱚ ᱢᱟᱱᱮ ᱚᱱᱟ ᱜᱮᱥᱮ ᱤᱭᱟᱹ ᱫᱚ ᱰᱟᱹᱵᱽᱨᱟᱹ ᱜᱮ ᱦᱮᱸ ᱟᱞᱮ ᱥᱮᱫ ᱫᱚ ᱚᱝᱠᱟ ᱡᱚᱵᱮᱜ ᱞᱮ ᱢᱮᱛᱟᱜ ᱠᱟᱱᱟ ᱟᱫᱚ ᱜᱟᱞᱟᱛ ᱫᱚ ᱟᱞᱮ ᱜᱮᱞᱮ ᱜᱟᱞᱟᱛᱼᱟ ᱟᱞᱮ ᱵᱳᱠᱟᱨᱳ ᱥᱮᱫ ᱨᱮᱱ ᱜᱮᱞᱮ ᱜᱟᱞᱟᱛ-ᱟ ᱪᱮᱫᱟᱜ ᱥᱮ ᱡᱚᱵᱮ ᱫᱚ ᱠᱟᱰᱟ ᱥᱩᱠᱨᱤ ᱠᱚᱠᱚ ᱡᱚᱵᱮᱜᱼᱟ᱾
ᱩᱱᱠᱩ ᱞᱮᱴᱟ ᱠᱚ ᱢᱮᱛᱟᱣ ᱠᱚᱣᱟ ᱦᱳ
ᱢᱟ ᱩᱱᱠᱩ ᱚᱱᱟ ᱫᱚ ᱞᱚᱥᱚᱫ ᱨᱮ ᱞᱚᱥᱚᱫ ᱨᱮᱠᱚ ᱞᱮᱴᱟᱜᱼᱟ᱾ ᱫᱟᱜ ᱨᱮᱫᱚ ᱠᱚ ᱡᱚᱵᱮᱜᱼᱟ᱾ ᱚᱱᱠᱟ ᱵᱩᱡᱷᱟᱣ
ᱦᱮᱸ
ᱟᱫᱚ ᱚᱱᱮ ᱚᱱᱠᱟᱱ ᱠᱟᱛᱷᱟ ᱢᱮᱱᱟᱜ ᱟᱠᱟ ᱟᱱᱟ ᱟᱫᱚ ᱢᱟ ᱛᱟᱦᱚᱞᱮ ᱠᱷᱟᱱ ᱫᱚ ᱡᱚᱦᱟᱨ
ᱦᱮᱸ ᱡᱚᱦᱟᱨ
ᱴᱷᱤ